ᱚᱠᱛᱚ
ᱟᱨ ᱱᱟᱯᱟᱭ ᱜᱮ ᱦᱮᱱᱟᱜ ᱵᱤᱱᱟ ᱛᱚ?
ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱾
ᱚ
ᱛᱟᱨᱯᱚᱨᱮ ᱛᱟᱦᱚᱞᱮ ᱟᱯᱮ ᱥᱮᱫ ᱫᱚ ᱪᱮᱫ ᱞᱮᱠᱟ? ᱯᱚᱨᱚᱵᱽ ᱯᱩᱱᱟᱹᱭ ᱠᱚ ᱢᱟ ᱥᱳᱨ ᱥᱮᱴᱮᱨᱚᱜ ᱠᱟᱱ ᱠᱟᱱᱴᱷᱟᱲ ᱠᱚ ᱯᱚᱨᱚᱵᱽ ᱠᱚ ᱾
ᱦᱮᱸ ᱠᱟᱱᱴᱷᱟᱲ ᱠᱚ ᱱᱚᱣᱟ ᱠᱚᱫᱚ ᱟᱵᱚᱣᱟᱜ ᱫᱚ ᱯᱟᱹᱦᱤᱞ ᱠᱷᱚᱱ ᱦᱳᱭ ᱦᱮᱡ ᱟᱠᱟᱱᱟ ᱛᱚ ᱱᱚᱭᱟ ᱠᱚᱫᱚ ᱵᱟᱵᱚᱱ ᱦᱤᱲᱤᱧ ᱫᱟᱲᱮ ᱟ ᱥᱮ ᱱᱚᱣᱟ ᱠᱚᱫᱚ ᱵᱟᱹᱜᱤ ᱦᱚᱸ ᱵᱟᱝ ᱜᱟᱱᱚᱜᱼᱟ ᱟᱨᱠᱤ ᱟ ᱱᱚᱣᱟ ᱠᱚᱫᱚ ᱟᱵᱚᱣᱟᱜ ᱢᱟᱱᱮ ᱢᱟᱭᱟᱝ ᱥᱟᱞᱟᱜ ᱞᱟᱴᱷᱟ ᱟᱠᱟᱱ ᱛᱟᱵᱚᱱᱟ ᱥᱮ ᱱᱚᱣᱟ ᱠᱚᱫᱚ ᱡᱚᱫᱤ ᱵᱟᱵᱚᱱ ᱠᱚᱨᱟᱣᱟ ᱤᱧ ᱫᱩᱧ ᱢᱚᱱᱮᱭᱟ ᱟᱹᱰᱤ ᱜᱮ ᱦᱚᱭᱛᱳ ᱱᱚᱣᱟ ᱫᱚᱵᱚᱱ ᱠᱟᱹᱢᱤ ᱵᱚᱱ ᱢᱟᱱᱮ ᱮᱛᱚᱢᱚᱜᱼᱟ ᱮᱛᱚᱢᱚᱜᱼᱟ ᱟᱨᱠᱤ ᱱᱚᱝᱠᱟ ᱢᱚᱱᱮ ᱦᱳᱭᱳᱜ ᱠᱟᱱᱟ
ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱾ ᱛᱟᱦᱚᱞᱮ ᱱᱤᱭᱟᱹ ᱥᱮᱨᱢᱟ ᱨᱮ ᱢᱮᱫ ᱫᱷᱟᱣ ᱦᱮᱸ ᱟᱞᱮ ᱥᱮᱫ ᱦᱚᱸ ᱟᱞᱮ ᱥᱮᱫ ᱢᱟ ᱚᱱᱟ ᱥᱟᱶ ᱥᱟᱶᱛᱮ ᱟᱨ ᱢᱤᱫᱴᱟᱝ ᱯᱚᱨᱚᱵᱽ ᱯᱩᱱᱟᱹᱭ ᱢᱟ ᱦᱩᱭ ᱟᱫ ᱞᱮᱭᱟ ᱚᱱᱟ ᱠᱷᱟᱹᱛᱤᱨ ᱛᱮ ᱟᱨᱦᱚᱸ ᱟᱞᱮ ᱢᱟ ᱫᱚᱢᱮ ᱨᱟᱹᱥᱠᱟᱹ ᱨᱟᱹᱥᱠᱟᱹ ᱟᱞᱮ ᱫᱚ ᱫᱚᱢᱮ ᱠᱩᱥᱤᱟᱜ ᱟᱱ ᱚᱞᱮ ᱫᱚ ᱚᱱᱮ ᱠᱷᱟᱸᱫᱤᱨᱟᱱᱤ ᱯᱚᱨᱚᱵᱽ
ᱚ ᱛᱟᱦᱚᱞᱮ ᱦᱮᱸ ᱟᱫᱚ
ᱟᱫᱚ ᱡᱟᱦᱟᱸ ᱫᱚ ᱡᱮ ᱦᱤᱞᱳᱜ ᱠᱟᱱᱴᱷᱟᱲ ᱠᱚ ᱡᱚᱢᱟ ᱚᱱᱟ ᱫᱤᱱ ᱦᱤᱞᱳᱜ ᱫᱚ ᱵᱚᱸᱜᱟᱼ ᱵᱩᱨᱩ ᱦᱩᱭᱩᱜᱼᱟ ᱠᱷᱟᱸᱫᱤ ᱟᱭᱳ ᱟᱨ ᱫᱚᱥᱟᱨ ᱫᱤᱱ ᱦᱤᱞᱳᱜ ᱫᱚ ᱤᱱᱟᱹ ᱱᱟᱥᱟᱲ ᱦᱮᱫ ᱛᱮ ᱡᱟᱜᱮ ᱯᱚᱨᱚᱵᱽ ᱠᱚ ᱦᱚᱲ ᱠᱚᱦᱚᱸ ᱵᱷᱟᱹᱜᱤ ᱜᱮ ᱠᱚ ᱡᱟᱣᱨᱟᱜ ᱜᱮᱭᱟ ᱢᱚᱴᱟᱢᱩᱴᱤ
ᱦᱚᱜᱼᱚᱸ
ᱤᱱᱠᱟᱹ ᱞᱮᱠᱟ
ᱵᱷᱟᱜᱤ ᱜᱮ ᱮᱱᱮᱡ ᱥᱮᱨᱮᱧ ᱠᱚ ᱦᱳᱭᱮᱱᱟ ᱵᱟᱝ?
ᱵᱟᱝ ᱮᱱᱮᱡ ᱥᱮᱨᱮᱧ ᱦᱩᱭᱩᱜᱼᱟ ᱟᱹᱨᱤ ᱟᱛᱚ ᱠᱟᱱᱴᱷᱟᱲ ᱠᱷᱟᱹᱡᱟᱹᱲᱤ ᱫᱚ
ᱚ ᱟᱣᱨᱤ ᱦᱩᱭᱩᱜᱼᱟ ᱵᱟᱝ? ᱚ ᱟᱹᱰᱤ ᱢᱚᱡᱽ
ᱟᱥᱟᱲ ᱨᱮᱱᱟ ᱮᱭᱟᱭ ᱢᱟᱦᱟ ᱦᱤᱞᱳᱜ ᱦᱩᱭᱩᱜᱼᱟ ᱛᱚ
ᱦᱩᱸ ᱱᱚᱣᱟ ᱠᱚ ᱢᱟᱱᱮ ᱡᱟᱦᱟᱸ ᱫᱚ ᱱᱚᱣᱟ ᱦᱚᱭᱛᱚ ᱢᱤᱫᱴᱟᱝ ᱯᱚᱨᱚᱵᱽ ᱦᱤᱥᱟᱹᱵᱽ ᱛᱮ ᱦᱮᱱᱟᱜᱼᱟ ᱤᱧ ᱤᱧᱟᱜ ᱩᱭᱦᱟᱹᱨ ᱛᱮ ᱢᱮᱱᱫᱟᱭ ᱠᱤᱱᱛᱩ ᱥᱮ ᱡᱩᱫᱤ ᱵᱷᱟᱜᱮ ᱞᱮᱠᱟ ᱵᱚᱱ ᱩᱭᱦᱟᱹᱨᱟ ᱟᱨᱠᱤ ᱱᱚᱣᱟ ᱠᱚᱫᱚ ᱠᱤᱱᱛᱩ ᱡᱚᱢ ᱮᱠᱟᱞᱛᱮ ᱞᱟᱹᱠᱛᱤ ᱦᱮᱱᱟᱜᱼᱟ ᱟᱨᱠᱤ ᱟᱹᱰᱤ ᱜᱮ ᱥᱟᱱᱟᱢ ᱞᱮᱠᱟ ᱚᱝᱠᱟᱱᱟᱜ ᱫᱟᱨᱤ ᱡᱚ ᱵᱤᱞᱤ ᱜᱮ ᱟᱨᱠᱤ ᱱᱚᱝᱠᱟ ᱡᱩᱫᱤ ᱢᱟᱱᱮ ᱦᱚᱳᱭᱛᱳ ᱮ ᱱᱚᱝᱠᱟ ᱡᱩᱫᱤ ᱯᱚᱨᱚᱵᱽ ᱦᱚᱭᱛᱳ ᱵᱟᱝ ᱛᱟᱦᱮ ᱠᱚᱜ-ᱟ ᱦᱚᱭᱛᱚ ᱩᱱᱟᱹᱜ ᱱᱚᱝᱠᱟ ᱫᱤᱱ ᱜᱚᱱ ᱠᱟᱛᱮᱫ ᱫᱚ ᱦᱚᱭᱛᱳ ᱵᱟᱠᱚ ᱡᱚᱢ ᱠᱮ ᱛᱟᱵᱚᱱᱟ ᱟᱵᱚᱨᱮᱱ ᱢᱟᱹᱱᱢᱤ ᱠᱚ ᱟᱨᱠᱤ ᱱᱚᱣᱟ ᱫᱤᱱ ᱦᱮᱱᱟᱜ ᱛᱮ ᱢᱤᱫᱴᱟᱝ ᱱᱚᱝᱠᱟᱱᱟᱜ ᱴᱷᱟᱲᱚ ᱜᱚᱴᱟ ᱟᱠᱟᱱᱛᱮ ᱢᱚᱱᱮ ᱦᱩᱭᱩᱜ ᱠᱟᱱᱟ ᱱᱚᱝᱠᱟ ᱢᱤᱫᱴᱟᱝ ᱨᱚᱢᱚᱡᱽ ᱵᱷᱟᱵᱛᱮ ᱱᱚᱜᱼᱚᱭ ᱡᱮ ᱛᱮᱵᱚᱱ ᱢᱟᱱᱟᱣ ᱟᱹᱜᱩᱭᱮᱫᱟ ᱱᱚᱣᱟ ᱫᱚ ᱤᱧᱫᱩᱧ ᱢᱚᱱᱮᱭᱟ ᱥᱟᱱᱟᱢ ᱞᱮᱠᱟᱱᱟᱜ ᱜᱮ ᱡᱩᱫᱤ ᱱᱚᱜᱼᱚᱭ ᱫᱟᱨᱮ ᱨᱮᱱᱟᱜ ᱡᱚᱼᱵᱤᱞᱤ ᱠᱚ ᱟᱨᱚ ᱚᱱᱠᱟᱜ ᱜᱮ ᱡᱩᱫᱤ ᱢᱤᱫᱴᱟᱝ ᱱᱚᱝᱠᱟᱱᱟᱜ ᱱᱚᱜᱼᱚᱭ ᱡᱮᱢᱚᱱ ᱟᱨᱠᱤ ᱪᱮ ᱟᱢᱵᱟᱵᱛᱤ ᱥᱮ ᱪᱮᱫ ᱠᱟᱱᱴᱷᱟᱲ ᱡᱚᱢ ᱟᱨᱠᱤ ᱱᱚᱝᱠᱟ ᱠᱚᱦᱚᱸ ᱮᱴᱟᱜ ᱠᱚᱦᱚᱸ ᱡᱩᱫᱤ ᱱᱚᱝᱠᱟ ᱥᱟᱞᱮ ᱨᱮ ᱦᱚᱭᱛᱚ ᱛᱟᱦᱮᱸ ᱠᱚᱜᱼᱟ ᱤᱧᱟᱹᱜ ᱢᱚᱱᱮ ᱫᱚ ᱢᱮᱱᱫᱟᱭ ᱡᱮ ᱟᱹᱰᱤ ᱢᱚᱡᱽ ᱦᱩᱭ ᱠᱚᱜᱼᱟ ᱟᱨᱠᱤ ᱱᱚᱜᱼᱚᱭ ᱤᱭᱟᱹ
ᱴᱷᱤᱠ ᱠᱟᱛᱷᱟ ᱫᱚ ᱤᱱᱟᱹᱜᱮ ᱟᱫᱚ ᱠᱟᱛᱷᱟ ᱫᱚ ᱱᱚᱣᱟ ᱨᱮ ᱵᱟᱲᱟᱭ ᱫᱚ ᱵᱟᱲᱟᱭ ᱧᱟᱢ ᱟᱠᱟᱱ ᱜᱮᱭᱟ ᱵᱟᱝ ᱫᱚ ᱵᱟᱝ ᱡᱮ ᱱᱚᱜᱼᱚ ᱱᱚᱣᱟ ᱡᱟᱦᱟᱸ ᱡᱚ ᱵᱤᱞᱤ ᱠᱚ ᱥᱤᱡᱤᱱ ᱨᱮᱱᱟᱜ ᱮᱠᱵᱟᱨᱮ ᱱᱚᱣᱟ ᱫᱚ ᱟᱵᱚᱣᱟᱜ ᱦᱚᱲᱢᱚ ᱯᱚᱠᱠᱷᱮ ᱟᱹᱰᱤ ᱠᱟᱨᱡᱚᱠᱟᱨᱤᱛᱟ ᱠᱟᱱᱟ ᱢᱤᱫᱴᱟᱝ ᱱᱟᱯᱟᱭᱟᱱᱟᱜ ᱠᱟᱱᱟ ᱟᱫᱚ ᱡᱚ ᱛᱚ ᱦᱚᱲ ᱠᱟᱹᱢᱤ ᱨᱮ ᱱᱮᱛᱟᱨ ᱫᱚ ᱟᱯᱟᱱ ᱟᱹᱯᱤᱱ ᱠᱟᱹᱢᱤ ᱨᱮᱵᱚᱱ ᱵᱮᱥᱛᱚᱜ ᱠᱟᱱᱟ ᱛᱚ ᱚᱠᱚᱭ ᱥᱟᱦᱟᱨ ᱱᱟᱜᱟᱨ ᱥᱮᱫ ᱨᱮ ᱵᱚᱱ ᱥᱮᱱᱚᱜ ᱠᱟᱱ ᱱᱚᱜᱼᱚᱭ ᱡᱮᱢᱚᱱ ᱛᱟᱞᱮ ᱠᱚ ᱠᱚᱪᱤ ᱛᱟᱞᱮ ᱠᱚᱦᱚᱸ ᱵᱚᱱ ᱡᱚᱢ ᱫᱟᱲᱮ ᱠᱟᱣᱫᱟ ᱤᱧᱢᱟ ᱮᱠᱷᱚᱱ ᱟᱣᱨᱤᱧ ᱡᱚᱢ ᱫᱟᱲᱮᱭᱟᱜᱼᱟ
ᱦᱮᱸ ᱟᱞᱮ ᱦᱚᱸ ᱡᱚᱢ ᱫᱚ ᱵᱟᱝ ᱦᱩᱭ ᱠᱟᱱᱟ ᱛᱚ ᱚᱱᱠᱟᱱ
ᱛᱟᱦᱚᱞᱮ ᱚᱱᱟ ᱠᱚ ᱟᱵᱚ ᱥᱚᱢᱚᱭ ᱵᱤᱥᱮᱥ ᱫᱚ ᱠᱤᱱᱛᱩ ᱚᱱᱟ ᱡᱷᱚᱛᱚ ᱜᱮ ᱡᱚᱢ ᱫᱚᱨᱠᱟᱨ ᱠᱟᱱᱟ ᱯᱨᱟᱠᱨᱤᱛᱤᱠ ᱡᱟᱦᱟᱸ ᱟᱵᱚᱭ ᱮᱢᱟᱵᱚᱱ ᱠᱟᱱᱟᱭ ᱥᱮ ᱵᱟᱝ ᱛᱚ ᱚᱱᱟ ᱠᱚ ᱟᱵᱚ ᱠᱤᱱᱛᱩ ᱥᱚᱢᱚᱭ ᱵᱤᱥᱮᱥ ᱠᱟᱛᱮᱫ ᱠᱤᱪᱷᱩ ᱦᱚᱞᱮᱣᱳ ᱨᱟᱱ ᱞᱮᱠᱟ ᱠᱟᱹᱢᱤ ᱞᱟᱜᱟᱜ ᱛᱟᱵᱚᱱᱟ ᱟᱵᱚ ᱦᱚᱲᱢᱚ ᱨᱮ ᱪᱮᱫᱟᱜ ᱵᱟᱝᱢᱟ ᱟᱵᱚ ᱫᱚ ᱢᱤᱫᱴᱟᱝ ᱢᱟᱹᱱᱢᱤ ᱫᱚ ᱦᱩᱭᱩᱜ ᱠᱟᱱᱟᱚᱱ ᱥᱚᱨᱵᱚ ᱵᱷᱳᱡᱤ ᱯᱨᱟᱱᱤ ᱴᱷᱤᱠ ᱥᱮ ᱥᱟᱱᱟᱢᱟᱜ ᱞᱮ ᱠᱟᱱᱟᱜ ᱜᱮ ᱟᱵᱚ ᱫᱚᱵᱚᱱ ᱡᱚᱢᱟ ᱡᱮᱞ ᱦᱚᱸᱵᱚᱱ ᱡᱚᱢᱟ ᱦᱟᱹᱠᱩ ᱦᱚᱸᱵᱚᱱ ᱡᱚᱢ ᱠᱚᱣᱟ ᱵᱮᱞᱮ ᱦᱚᱸᱵᱚᱱ ᱡᱚᱢᱟ ᱟᱲᱟᱜ ᱥᱟᱠᱟᱢ ᱦᱚᱸᱵᱚᱱ ᱡᱚᱢᱟ ᱦᱮᱸ ᱥᱮ ᱵᱟᱝ
ᱚᱠᱟ ᱞᱮᱠᱟ
ᱛᱟᱦᱚᱞᱮ ᱟᱵᱚ ᱫᱚ ᱦᱩᱭᱩᱜ ᱠᱟᱱᱟ ᱵᱚᱱ ᱥᱚᱨᱵᱚᱚᱵᱳᱡᱤ ᱯᱨᱟᱱᱤ ᱵᱟᱠᱷᱟᱱ ᱫᱚᱵᱚᱱ ᱧᱮᱞ ᱟᱠᱟᱫ ᱠᱚᱣᱟ ᱡᱤᱵᱽᱡᱤᱭᱟᱹᱞᱤ ᱠᱚ ᱧᱮᱞ ᱠᱚᱢ ᱡᱟᱦᱟᱸᱭ ᱟᱲᱟᱜ ᱥᱟᱠᱟᱢᱮ ᱡᱚᱢᱟ ᱦᱚᱳᱭᱛᱳ ᱩᱱᱤ ᱫᱚ ᱡᱤᱞ ᱠᱚ ᱵᱟᱭ ᱡᱚᱢᱟ ᱡᱟᱦᱟᱸᱭ ᱡᱤᱞᱮ ᱡᱚᱢᱟ ᱩᱱᱤ ᱦᱚᱣᱛᱳ ᱩᱱᱤ ᱟᱲᱟᱜ ᱥᱟᱠᱟᱢ ᱵᱟᱭ ᱡᱚᱢᱟ ᱦᱮᱱᱟᱜ ᱟᱠᱟᱫ ᱠᱚᱣᱟ ᱠᱤᱱᱛᱩ ᱮᱠᱢᱟᱛᱨᱚ ᱟᱵᱚ ᱢᱟᱹᱱᱢᱤ ᱜᱮ ᱛᱮᱭᱟᱨ ᱟᱠᱟᱫ ᱵᱚᱱᱟᱭ ᱥᱤᱨᱡᱚᱱᱤᱭᱟᱹ ᱫᱚ ᱡᱮ ᱥᱟᱱᱟᱢ ᱞᱮᱠᱟᱱᱟᱜ ᱟᱵᱚ ᱵᱚᱱ ᱡᱚᱢ ᱫᱟᱲᱮᱭᱟᱜ ᱢᱟ ᱴᱷᱤᱠ ᱥᱮ
ᱡᱚᱢ ᱠᱟᱛᱮ ᱟᱵᱚᱣᱟᱜ ᱡᱤᱭᱚᱱ ᱵᱚᱱ ᱠᱷᱟᱸᱰᱟᱣ ᱫᱟᱲᱮᱭᱟᱜᱼᱟ ᱥᱮ ᱨᱚᱢᱚᱡ ᱥᱟᱺᱦᱤᱡ ᱢᱤᱫᱴᱟᱝ ᱵᱚᱱ ᱜᱸᱷᱟᱨᱚᱧᱡᱽ ᱦᱚᱸᱵᱚᱱ ᱛᱮᱭᱟᱨ ᱫᱟᱲᱮᱭᱟᱜᱼᱟ ᱟᱨᱠᱤ
ᱛᱚ ᱵᱷᱟᱜᱮ ᱫᱚᱦᱚ ᱞᱟᱹᱜᱤᱫ ᱛᱮ ᱦᱚᱲᱢᱚ ᱡᱤᱣᱤ ᱠᱚ ᱚᱱᱟ ᱠᱷᱟᱹᱛᱤᱨ ᱛᱮ ᱡᱚ ᱵᱤᱞᱤ ᱠᱚᱦᱚᱸᱭ ᱮᱢ ᱟᱠᱟᱫ ᱵᱚᱱᱟᱭ ᱦᱟᱸᱜ ᱯᱟᱹᱦᱤᱞ ᱢᱟ ᱡᱟᱦᱟᱸ ᱵᱚᱱ ᱧᱮᱞᱟ ᱥᱮᱫᱟᱭ ᱡᱩᱜᱽ ᱥᱮᱫᱟᱭ ᱡᱩᱜᱽ ᱨᱮᱫᱚ ᱡᱚᱼ ᱵᱤᱞᱤ ᱡᱚᱢ ᱠᱟᱛᱮᱜ ᱜᱮᱠᱚ ᱛᱟᱦᱮᱸᱭ ᱠᱟᱱ ᱛᱟᱵᱚᱱᱟ ᱟᱵᱚᱨᱮᱱ ᱦᱟᱯᱲᱟᱢ ᱠᱚ ᱡᱟᱦᱟᱸᱭ ᱠᱚ ᱦᱮᱱᱟᱜ ᱟᱠᱟᱫ ᱠᱚ ᱛᱚ ᱛᱟᱞᱮ ᱵᱤᱞᱤ ᱦᱚᱸ ᱱᱤᱡᱮ ᱦᱚᱸ ᱛᱤᱭᱟᱹᱜ ᱦᱩᱭ ᱟᱠᱟᱱᱟ ᱥᱮ ᱧᱮᱞ ᱛᱤᱭᱟᱹᱜ ᱦᱩᱭ ᱟᱠᱟᱱᱟ ᱦᱟᱞᱠᱟ ᱦᱟᱞᱠᱟ ᱦᱟᱞᱠᱟ ᱮᱠᱵᱟᱨᱮ ᱱᱟᱥᱮ ᱞᱮᱠᱟ ᱩᱱᱟᱹᱜ ᱫᱚ ᱚᱵᱷᱟᱵᱽ ᱵᱟᱝ ᱠᱤᱱᱛᱩ ᱚᱵᱷᱟᱵᱽ ᱜᱮ ᱤᱱᱟᱹ ᱞᱮᱠᱟᱛᱮ ᱛᱟᱞᱮ ᱵᱮᱞᱮ ᱨᱟᱯ ᱟᱜ ᱠᱟᱛᱮᱫ‌ ᱪᱩᱞᱦᱟᱹ ᱨᱮ ᱚᱱᱟ ᱦᱚᱸ ᱪᱚᱯᱚᱡ ᱪᱚᱯᱚᱡ ᱛᱮ ᱱᱤᱡᱮ ᱦᱚᱸ ᱡᱚᱢ ᱦᱩᱭ ᱟᱠᱟᱱᱟ
ᱦᱮᱸ ᱟᱯᱱᱟᱨ ᱦᱚᱸ
ᱴᱷᱤᱠ ᱠᱤᱱᱛᱩ ᱱᱤᱛᱳᱜ ᱱᱮᱛᱟᱨ ᱨᱮᱱ ᱜᱤᱫᱽᱨᱟᱹ ᱫᱚᱥᱮ ᱟᱢᱼᱼ ᱛᱟᱞᱮ ᱵᱮᱹᱞᱮᱹ ᱨᱟᱯᱟᱜ ᱦᱚᱪᱚ ᱠᱟᱛᱮᱫ ᱟᱢ ᱪᱚᱯᱚᱡ ᱪᱚᱯᱚᱡ ᱛᱮ ᱡᱚᱢ ᱦᱚᱪᱚᱭᱮᱢ ᱩᱱᱤ ᱫᱚ ᱠᱷᱟᱡᱚᱜᱼᱟᱭ ᱱᱮᱛᱟᱨ ᱜᱤᱫᱽᱨᱟᱹ ᱫᱚ ᱟᱜᱮ ᱡᱟᱦᱟᱸᱼᱼ ᱦᱩᱭᱩᱜ ᱠᱟᱱᱟ ᱜᱷᱟᱥᱟᱣ ᱠᱟᱛᱮᱫ ᱛᱟᱞᱮ ᱢᱟᱹᱰᱤ ᱩᱰᱩᱝᱚᱜᱼᱟ᱾ ᱤᱱᱟᱹ ᱛᱟᱭᱱᱚᱢ ᱯᱤᱴᱷᱟᱹ ᱰᱩᱸᱵᱩᱜ ᱠᱟᱛᱮᱜ ᱮ ᱡᱚᱢᱟᱭ ᱴᱷᱤᱠ ᱥᱮ᱾
ᱚᱱᱟ ᱦᱚᱸ ᱱᱮᱛᱟᱨ ᱢᱟ ᱮᱱᱟ ᱥᱩᱱᱩᱢ ᱨᱮᱠᱚ ᱪᱷᱟᱠᱟᱣ ᱮᱫᱟ ᱡᱟ ᱵᱩᱡᱷᱟᱹᱜ ᱡᱟ ᱧᱮᱞᱚᱜ ᱠᱟᱱᱟ᱾
ᱵᱟᱠᱷᱟᱱ ᱞᱟᱦᱟ ᱛᱮᱫᱚ ᱛᱤᱠᱤ ᱦᱩᱭᱩᱜ ᱛᱟᱦᱮᱸᱫ ᱫᱟᱜ ᱨᱮ
ᱦᱮᱸ ᱟᱨ ᱤᱧᱟᱹᱜ ᱩᱭᱦᱟᱹᱨ ᱦᱮᱸ ᱞᱟᱹᱭ ᱢᱮ
ᱟᱨ ᱚᱱᱟᱜᱤᱧ ᱞᱟᱹᱭ ᱮᱫᱟ ᱡᱮ ᱚᱱᱮ ᱫᱟᱜ ᱨᱮ ᱵᱷᱟᱯ ᱠᱟᱛᱮᱫ ᱚᱱᱟ ᱡᱚᱢ ᱦᱩᱭᱩᱜ ᱛᱟᱦᱮᱸᱫ ᱚᱱᱟ ᱯᱤᱴᱷᱟᱹ ᱰᱩᱸᱵᱩᱜ ᱠᱚ
ᱟᱨ ᱱᱚᱣᱟ ᱠᱚ ᱡᱩᱫᱤ ᱵᱚᱱ ᱵᱟᱹᱜᱤᱭᱟ ᱥᱮ ᱤᱧ ᱫᱚᱧ ᱤᱧᱟᱹᱜ ᱩᱭᱦᱟᱹᱨ ᱛᱮ ᱡᱟ ᱢᱚᱱᱮ ᱦᱩᱭᱩᱜ ᱠᱟᱱᱟ ᱟᱵᱚ ᱡᱟᱦᱟᱸ ᱛᱤᱱᱟᱹᱜ ᱜᱮ ᱡᱮᱞ ᱦᱟᱴᱤ ᱵᱚᱱ ᱡᱚᱢ ᱟᱨ ᱡᱟᱦᱟᱸ ᱛᱤᱱᱟᱹᱜ ᱜᱮ ᱜᱩᱲ ᱜᱚᱛᱚᱢ ᱵᱚᱱ ᱡᱚᱢ ᱪᱮᱫᱟᱜ ᱥᱮ ᱱᱚᱣᱟ ᱠᱚᱼᱼ ᱚ ᱡᱟᱦᱟᱸ ᱫᱟᱨᱮ ᱵᱤᱞᱤ ᱨᱮᱱᱟᱜ ᱡᱟᱦᱟᱸ ᱡᱚᱢ ᱠᱟᱛᱮ ᱡᱟᱦᱟᱸ ᱫᱟᱲᱮ ᱥᱮ ᱢᱤᱫᱴᱟᱝ ᱦᱚᱲᱢᱚ ᱡᱤᱣᱤ ᱡᱟᱦᱟᱸᱼᱼ ᱢᱤᱫᱴᱟᱝᱼᱼ ᱵᱷᱟᱜᱮ ᱵᱩᱡᱷᱟᱹᱜᱼᱟ ᱟᱨᱠᱤ ᱱᱚᱶᱟ ᱫᱚ ᱤᱧᱟᱹᱜ ᱢᱚᱱᱮ ᱦᱩᱭᱩᱜ ᱠᱟᱱᱟ ᱡᱟᱦᱟᱸ ᱛᱤᱱᱟᱹᱜ ᱡᱮᱞ ᱦᱟᱠᱳ ᱡᱚᱢ ᱠᱟᱛᱮ ᱨᱮ ᱦᱚᱸ ᱦᱚᱭᱛᱳ ᱚᱱᱟ ᱫᱟᱲᱮ ᱫᱚ ᱵᱟᱝ ᱧᱟᱢᱚᱜᱼᱟ ᱥᱮ ᱥᱮ ᱱᱚᱣᱟ ᱫᱚ ᱛᱤᱥ ᱦᱚᱸ ᱵᱟᱝ ᱦᱚᱭᱛᱳ ᱢᱮᱴᱟᱜᱼᱟ ᱟᱨᱠᱤ ᱟᱵᱚᱣᱟᱜ ᱦᱚᱲᱢᱚ ᱡᱤᱣᱤ ᱨᱮᱱᱟᱜ ᱡᱟᱦᱟᱸᱼᱼ ᱢᱤᱫᱴᱟᱝ ᱟᱱᱟᱴ ᱡᱟᱦᱟᱸ ᱦᱩᱭᱩᱜᱼᱟ ᱟᱨᱠᱤ ᱪᱮᱫᱟᱜ ᱥᱮ ᱱᱚᱣᱟ ᱨᱮ ᱛᱚ ᱟᱨ ᱡᱩᱫᱤ ᱚᱱᱟ ᱦᱚᱸ ᱱᱚᱣᱟ ᱡᱟᱦᱟᱸ ᱠᱚ ᱟᱡ ᱟᱡ ᱛᱮᱜᱮ ᱦᱩᱭᱩᱜ ᱠᱟᱱᱟ ᱟᱨᱠᱤ ᱪᱮᱫᱟᱜ ᱥᱮ ᱱᱚᱣᱟ ᱫᱚ ᱵᱟᱡᱟᱨ ᱨᱮᱱᱟᱜ ᱡᱚᱢ ᱠᱟᱛᱮᱫ ᱫᱚ ᱦᱚᱭᱛᱚ ᱚᱱᱟ ᱤᱭᱟᱹ ᱫᱚ ᱵᱟᱵᱚᱱ ᱧᱟᱢᱟ ᱪᱮᱫᱟᱜ ᱥᱮ ᱚᱸᱰᱮ ᱢᱟ ᱡᱚᱛᱚ ᱱᱤᱛᱚᱜ ᱦᱚᱭᱛᱳ
ᱦᱟᱭᱵᱨᱤᱰ ᱢᱟᱞ
ᱫᱚᱢᱮ ᱵᱤᱥ ᱠᱚᱠᱚ ᱮᱢᱟᱜ ᱠᱟᱱᱟ ᱥᱮ ᱟᱹᱰᱤ ᱨᱚᱠᱚᱢ ᱦᱟᱱᱟ ᱱᱟᱣᱟ ᱠᱮᱢᱤᱠᱮᱞ ᱦᱩᱭᱩᱜ ᱠᱟᱱᱟ ᱟᱨᱠᱤ ᱚᱱᱟᱛᱮ
ᱴᱷᱤᱠ
ᱟᱫᱚ ᱱᱚᱣᱟ ᱟᱛᱳ ᱠᱚᱨᱮᱱᱟᱜ ᱡᱟᱦᱟᱸ ᱡᱚ ᱵᱤᱞᱤ ᱥᱮ ᱡᱟᱦᱟᱸ ᱟᱡ ᱟᱡ ᱛᱮᱜᱮ ᱦᱩᱭᱩᱜ ᱠᱟᱱᱟ ᱚᱱᱟ ᱠᱚᱫᱚ ᱡᱚᱢ ᱟᱹᱰᱤ ᱜᱮ ᱦᱚᱲᱢᱚ ᱡᱤᱣᱤ ᱯᱚᱠᱠᱷᱮ ᱱᱟᱯᱟᱭ ᱢᱤᱫᱴᱟᱝ ᱢᱚᱱᱮ ᱦᱚᱸᱭ ᱥᱤᱨᱡᱟᱹᱣᱟ ᱥᱮ ᱫᱟᱲᱮ ᱦᱚᱸᱭ ᱥᱤᱨᱡᱟᱹᱣᱟ ᱢᱮᱱᱛᱮ
ᱴᱷᱤᱠ ᱠᱟᱛᱷᱟ ᱫᱚ ᱠᱟᱱ ᱜᱮᱭᱟ ᱟᱫᱚ ᱱᱤᱛᱳᱜ ᱫᱚ ᱮᱢᱚᱱ ᱵᱮᱯᱟᱨ ᱠᱟᱱᱟ ᱵᱚᱱ ᱱᱤᱛᱳᱜ ᱫᱚ ᱴᱟᱠᱟ ᱯᱚᱭᱥᱟ ᱜᱮ ᱢᱟᱨᱟᱝ ᱠᱟᱱ ᱛᱟᱵᱚᱱᱟ ᱚᱱᱟᱫᱤᱛᱮ ᱠᱟᱹᱢᱤ ᱤᱭᱟᱹ ᱴᱟᱠᱟ ᱯᱚᱭᱥᱟ ᱟᱨᱡᱟᱣ ᱞᱟᱹᱜᱤᱫ ᱛᱮ ᱠᱟᱹᱢᱤ ᱠᱟᱹᱥᱱᱤ ᱥᱟᱺᱜᱤᱧ ᱥᱟᱺᱜᱤᱧ ᱪᱟᱞᱟᱣ ᱦᱳᱭᱳᱜ ᱠᱟᱱᱟ ᱟᱫᱚ ᱤᱱᱟᱹ ᱞᱮᱠ ᱚᱱᱠᱟ ᱨᱮᱦᱚᱸ ᱮᱴᱠᱮᱴᱚᱬᱮ ᱫᱚ ᱵᱩᱡᱷᱟᱹᱜ ᱠᱟᱱ ᱜᱮᱭᱟ ᱫᱚ ᱢᱟ ᱟᱛᱳ ᱚᱲᱟᱜ ᱨᱮᱱᱟᱜ ᱡᱚᱢ ᱦᱚᱸ ᱥᱚᱢᱚᱭ ᱨᱮᱫᱚ ᱵᱟᱝ ᱦᱚᱸ ᱧᱟᱢᱚᱜ ᱠᱚᱸᱜ ᱠᱟᱱ ᱜᱮᱭᱟ ᱟᱨ ᱤᱧ ᱜᱮ ᱞᱟᱹᱭᱟᱹᱧ ᱮᱠᱷᱚᱱᱚ ᱱᱮᱥᱠᱟᱨ ᱞᱮᱠᱟ ᱛᱮᱫᱚ ᱮᱠᱷᱚᱱᱚ ᱠᱷᱤᱡᱩᱨ ᱵᱤᱞᱤ ᱢᱚᱪᱟ ᱛᱮᱜᱮ ᱟᱨᱤᱧ ᱤᱫᱤᱭᱟ ᱡᱟᱹᱱᱤᱡ ᱪᱚ ᱵᱟᱨ ᱥᱤᱧ ᱜᱟᱱ ᱩᱞ ᱵᱤᱞᱤᱧ ᱤᱫᱤ ᱞᱮᱫ ᱛᱟᱦᱮᱸᱜᱼᱟ ᱛᱚ ᱚᱱᱚ ᱚᱱᱠᱟ ᱵᱮᱯᱟᱨ ᱠᱟᱱ ᱟᱫᱚ ᱪᱮᱫ ᱮᱢ ᱪᱤᱠᱟᱹᱫᱟᱼᱼ ᱪᱲᱮ ᱢᱟᱱᱮ ᱴᱟᱠᱟ ᱯᱚᱭᱥᱟ ᱦᱚᱸ ᱫᱚᱨᱠᱟᱨ
ᱮᱠᱟ ᱞᱮᱠᱟᱱ ᱱᱚᱣᱟ ᱠᱚᱫᱚ ᱢᱟᱱᱮ ᱪᱮᱫ ᱤᱧ ᱢᱮᱱᱟ ᱦᱚᱲᱢᱚ ᱡᱤᱵᱽ ᱯᱚᱠᱠᱷᱮ ᱫᱚ ᱱᱚᱣᱟ ᱫᱚ ᱨᱟᱱ ᱞᱮᱠᱟ ᱢᱚᱱᱮ ᱦᱩᱭᱩᱜᱼᱟ ᱱᱚᱣᱟ ᱠᱚᱫᱚ ᱥᱚᱢᱚᱭ ᱚᱠᱛᱚ ᱨᱮᱜᱮ ᱱᱚᱣᱟ ᱠᱚᱫᱚ ᱡᱚᱢ ᱮᱠᱟᱞ ᱜᱮ ᱡᱟᱦᱟᱸ ᱞᱮᱠᱟ ᱛᱮᱜᱮᱼᱼ
ᱴᱷᱤᱠ ᱠᱟᱛᱷᱟ ᱞᱟᱹᱭ ᱛᱮᱫᱚ ᱞᱟᱹᱭ ᱠᱟᱱ ᱜᱮᱭᱟ ᱡᱮ ᱟᱵᱚ ᱡᱟᱦᱟᱸᱼᱼ ᱮᱠᱵᱮ ᱴᱷᱤᱠ ᱠᱟᱛᱷᱟ ᱫᱚ ᱤᱱᱟᱹ ᱜᱮ ᱧᱮᱞᱚᱜᱚᱜ ᱠᱟᱱ ᱜᱮᱭᱟ ᱥᱮ ᱟᱫᱚ ᱚᱱᱮᱼᱼ ᱢᱤᱫ ᱠᱟᱛᱷᱟ ᱛᱮ ᱵᱟᱠᱚ ᱞᱟᱹᱭ ᱦᱚᱪᱚᱭᱟ ᱡᱮᱼᱼ ᱡᱚᱠᱷᱚᱱ ᱠᱷᱟᱱ ᱜᱮ ᱟᱵᱚ ᱱᱚᱣᱟ ᱨᱮᱼᱼ ᱵᱚᱱ ᱚᱵᱷᱟᱵᱽᱜ ᱠᱟᱱᱟ ᱟᱫᱚ ᱦᱟᱹᱱᱠᱩ ᱥᱟᱦᱟᱨ ᱞᱮᱫᱮᱱᱼᱼ ᱡᱚᱠᱷᱚᱱ ᱱᱚᱣᱟ ᱨᱮᱱᱟᱜ ᱚᱵᱷᱟᱵᱽ ᱯᱟᱲᱟᱜ ᱛᱟᱵᱚᱱᱟ ᱟᱵᱚᱼᱼ ᱡᱟᱸᱦᱟᱸᱱᱟᱜᱼᱼ
ᱜᱮ ᱱᱚᱣᱟ ᱠᱚ ᱯᱷᱚᱞ ᱯᱟᱠᱚᱲ ᱦᱚᱲ ᱵᱟᱝ ᱡᱚᱢ ᱨᱮᱱᱟᱜ ᱛᱮ ᱟᱫᱚᱼᱼ ᱚᱱᱟ ᱠᱷᱟᱹᱛᱤᱨ ᱛᱮ ᱩᱱ ᱜᱷᱟᱹᱨᱛᱤ ᱠᱚ ᱯᱩᱨᱟᱹᱜᱼᱟ ᱠᱤᱱᱛᱩ ᱚᱱᱠᱟ ᱜᱮ ᱯᱩᱨᱟᱹᱜᱼᱟ ᱥᱟᱢᱚᱭᱤᱠ ᱯᱩᱨᱟᱹᱜᱼᱟ ᱚᱱᱟ ᱫᱚ ᱴᱷᱤᱠ ᱥᱮ ᱵᱟᱝ
ᱛᱟᱦᱞᱮᱠᱟ
ᱟᱨ ᱱᱚᱣᱟ ᱠᱚᱫᱚ ᱡᱩᱫᱤ ᱵᱚᱱ ᱧᱮᱞᱟ ᱥᱮ ᱱᱚᱣᱟ ᱠᱚ ᱡᱟᱦᱟᱸ ᱱᱮᱛᱟᱨ ᱫᱚ ᱟᱨᱚ ᱵᱟᱡᱟᱨ ᱠᱚᱨᱮ ᱧᱮᱞᱚᱜ ᱠᱟᱱᱟ ᱢᱟᱱᱮ ᱩᱱᱠᱩ ᱦᱚ ᱡᱟᱦᱟᱸᱭ ᱵᱟᱡᱟᱨ ᱦᱚᱲ ᱠᱚ ᱵᱩᱡᱽ ᱟᱹᱜᱩ ᱠᱟᱫᱟ ᱡᱮ ᱱᱚᱣᱟ ᱫᱚ ᱵᱟᱹᱜᱤ ᱫᱚ ᱵᱟᱝ ᱜᱟᱱᱚᱜᱼᱟ ᱪᱮᱫᱟᱜ ᱥᱮ ᱚᱱᱟ ᱦᱚᱛᱮᱡ ᱛᱮ ᱦᱟᱱᱮ ᱱᱚᱣᱟᱜᱮ ᱟᱨᱚ ᱦᱟᱱᱮ ᱪᱮᱫ ᱟᱱᱮ ᱡᱩᱥ ᱞᱮᱠᱟ ᱠᱚ ᱵᱮᱱᱟᱣᱫᱟ ᱡᱟᱦᱟᱸ ᱠᱚ ᱢᱮᱱᱮᱫ ᱚᱱᱟ ᱨᱮᱱᱟᱜ ᱨᱟᱥᱟ ᱚᱱᱟᱠᱚ ᱧᱩᱭᱮᱫᱟ ᱟᱨᱠᱤ ᱵᱟᱡᱟᱨ ᱨᱮ ᱧᱮᱞᱚᱜ ᱠᱟᱱᱟ ᱟᱨ ᱚᱱᱠᱟ ᱜᱮ ᱡᱩᱫᱤ ᱟᱵᱚ ᱟᱛᱳ ᱯᱟᱲᱟ ᱨᱮ ᱡᱩᱫᱤ ᱚᱱᱠᱟ ᱠᱟᱛᱮᱫ ᱵᱚᱱ ᱧᱩ ᱫᱟᱲᱮᱭᱟᱜᱼᱟ ᱥᱮ ᱛᱟᱦᱚᱞᱮ ᱧᱮᱞᱚᱜ ᱠᱟᱱᱟ ᱢᱟᱱᱮ ᱟᱨᱚ ᱟᱹᱰᱤ ᱦᱚᱲᱢᱚ ᱨᱮ ᱫᱟᱲᱮ ᱟᱹᱜᱩᱭᱟ ᱟᱨᱠᱤ ᱪᱮᱫᱟᱜ ᱥᱮ
ᱦᱚ
ᱚᱱᱟ ᱫᱚ ᱦᱚᱭᱛᱚ ᱟᱵᱚ ᱮᱢᱱᱤ ᱛᱮᱜᱮ ᱫᱟᱜ ᱫᱚᱵᱚᱱ ᱧᱩᱭᱫᱟ ᱫᱚᱢᱮ ᱜᱮ ᱟᱫᱚ ᱚᱱᱠᱟ ᱜᱮ ᱡᱩᱫᱤ ᱱᱚᱣᱟ ᱫᱟᱜ ᱨᱮ ᱢᱮᱥᱟ ᱠᱟᱛᱮ ᱡᱩᱫᱤ ᱱᱚᱝᱠᱟ ᱡᱚ ᱵᱤᱞᱤ ᱠᱚᱨᱮᱱᱟᱜ ᱡᱩᱫᱤ ᱚᱱᱠᱟ ᱡᱩᱥ ᱵᱚᱱ ᱵᱮᱱᱟᱣ ᱠᱮᱭᱟ ᱥᱮ ᱢᱤᱫᱴᱟᱝ ᱨᱟᱥᱟ ᱵᱚᱱ ᱛᱩᱫ ᱠᱮᱭᱟ ᱚᱲᱟᱜ ᱨᱮ ᱟᱨᱠᱤ ᱟᱫᱚ ᱤᱧᱫᱩᱧ ᱢᱚᱱᱮᱫᱟ ᱱᱚᱣᱟ ᱫᱚ ᱦᱚᱲᱢᱚ ᱯᱚᱠᱷᱮ ᱫᱚ ᱟᱨᱚ ᱟᱹᱰᱤᱜᱮ ᱱᱟᱯᱟᱭ ᱢᱤᱫᱴᱟᱝ ᱮ ᱫᱟᱲᱮ ᱥᱤᱨᱡᱟᱹᱣᱟ ᱟᱨᱠᱤ ᱢᱮᱱᱛᱮ ᱢᱚᱱᱮ ᱦᱩᱭᱩᱜᱼᱟ ᱾
ᱟᱪᱪᱷᱟ ᱟᱪᱪᱷᱟ ᱡᱟᱭᱦᱳᱠ ᱟᱢ ᱡᱟᱦᱟᱸᱟᱢ ᱩᱭᱦᱟᱹᱨ ᱵᱷᱟᱵᱱᱟ ᱠᱮᱫᱟ ᱡᱟᱦᱟᱸ ᱞᱮᱠᱟᱢ ᱞᱟᱹᱭ ᱦᱚᱪᱚ ᱠᱮᱫᱟ ᱟᱫᱚ ᱤᱱᱟᱹ ᱞᱮᱠᱟ ᱛᱮᱜᱮ ᱤᱧᱦᱚ ᱱᱟᱥᱮᱱᱟᱜ ᱡᱟᱦᱟᱸ ᱩᱰᱩᱡ ᱡᱟᱦᱟᱸ ᱞᱮᱠᱟᱧ ᱵᱟᱰᱟᱭ ᱤᱱᱟᱹ ᱞᱮᱠᱟ ᱛᱮᱜᱮ ᱤᱧ ᱞᱟᱹᱭ ᱥᱟᱰᱮ ᱞᱟᱹᱜᱤᱫ ᱛᱟᱦᱚᱞᱮ ᱟᱫᱚ ᱠᱟᱛᱷᱟ ᱨᱮᱫᱚ ᱠᱚ ᱞᱟᱹᱭ ᱦᱚᱪᱚ ᱠᱟᱫᱟ ᱴᱷᱤᱠ ᱡᱟᱦᱟᱸ ᱞᱮᱠᱟ ᱟᱢ ᱮᱢ ᱞᱟᱹᱭ ᱦᱚᱪᱚ ᱠᱮᱫᱟ ᱡᱮ ᱚᱱᱟ ᱫᱚ ᱟᱵᱚ ᱢᱮᱥᱤᱱ ᱫᱟᱨᱟ ᱛᱮ ᱦᱮᱸ ᱜᱩᱨᱞᱟᱹᱣ ᱠᱟᱛᱮᱫ ᱚᱱᱟ ᱜᱩᱸᱰᱟ ᱠᱟᱛᱮᱫ ᱟᱵᱚ ᱫᱟᱜ ᱥᱟᱶᱛᱮ ᱢᱮᱥᱟ ᱠᱟᱛᱮ ᱨᱟᱥᱟ ᱞᱮᱠᱟ ᱠᱟᱛᱮ ᱵᱚᱱ ᱧᱩᱭᱟᱵᱚᱱ ᱴᱷᱤᱠ ᱥᱮ ᱟᱵᱚ ᱵᱚᱱ ᱵᱟᱲᱟᱭᱟ ᱡᱮ ᱫᱟᱠᱟ ᱠᱟ ᱡᱩᱫᱤ ᱟᱵᱚ ᱢᱟᱱᱮ ᱞᱮᱦᱟᱣ ᱞᱮᱣᱦᱟ ᱠᱟᱛᱮᱫ ᱜᱩᱸᱰᱟᱹ ᱠᱟᱛᱮ ᱡᱩᱫᱤ ᱟᱵᱚ ᱧᱩᱭᱟᱵᱚᱱ ᱥᱮ ᱚᱱᱟ ᱡᱟᱦᱟᱸ ᱞᱮᱠᱟ ᱠᱟᱹᱢᱤᱨᱮ ᱞᱟᱜᱟᱜ ᱛᱟᱵᱚᱱᱟ ᱟᱨ ᱡᱟᱦᱟᱸ ᱟᱵᱚ ᱛᱚᱜᱚᱡ ᱠᱟᱛᱮ ᱵᱚᱱ ᱡᱚᱢ ᱟᱥᱮ ᱵᱟᱝ ᱚᱱᱟ ᱨᱮᱱᱟᱜ ᱠᱟᱹᱵᱤᱨ ᱞᱟᱜᱟᱣ ᱫᱚ ᱱᱟᱥᱮᱱᱟᱜ ᱫᱚ ᱵᱷᱮᱜᱟᱨ ᱫᱚ ᱵᱷᱮᱜᱟᱨ ᱜᱮᱛᱟ ᱵᱚᱱᱟ ᱪᱮᱫ ᱞᱮᱠᱟ ᱵᱷᱮᱜᱟᱨᱚᱜᱼᱟ ᱚᱱᱟ ᱟᱵᱚ ᱠᱚ ᱞᱟᱹᱭ ᱟᱠᱚ ᱡᱚᱠᱷᱚᱱ ᱢᱟ ᱛᱚᱜᱚᱡ ᱥᱮ ᱛᱚᱜᱚᱡ ᱥᱚᱢᱚᱭ ᱧᱮᱞ ᱢᱮ ᱚᱱᱟ ᱩᱞᱤ ᱫᱟᱜ ᱩᱞᱤ ᱫᱟᱜ ᱢᱤᱫᱴᱮᱱ ᱰᱟᱴᱟ ᱯᱷᱟᱸᱠ ᱛᱮ ᱵᱟᱝ ᱩᱰᱩᱠᱚᱜᱼᱟ ᱫᱷᱟᱨᱮ ᱫᱷᱟᱨᱮ ᱛᱮ
ᱥᱟᱶᱛᱮ ᱡᱚᱠᱷᱚᱱ ᱠᱷᱟᱱ ᱜᱮ ᱩᱱᱤ ᱪᱟᱞᱟᱜ ᱟᱭ ᱦᱟᱰᱮ ᱯᱟᱠᱚᱥ ᱛᱷᱚᱞᱤ ᱨᱮ ᱢᱟᱱᱟ ᱦᱚᱭ ᱛᱚᱠᱷᱚᱱ ᱩᱱᱤ ᱦᱚᱡᱚᱢ ᱨᱮ ᱠᱤᱱᱛᱩ ᱩᱱᱤ ᱟᱡ ᱠᱤᱪᱷᱩ ᱥᱟᱦᱟᱡᱚᱭ ᱮᱢᱟ ᱭᱟ ᱵᱩᱡᱷᱟᱹᱣ
ᱮᱠᱵᱟᱨᱮ ᱟᱨ ᱡᱟᱦᱟᱸᱟᱠᱨᱚᱥ ᱟᱸᱠ ᱨᱚᱥᱚ ᱟᱵᱚ ᱡᱮᱢᱚᱱ ᱦᱚᱸ ᱞᱟᱹᱭᱟᱠᱚ ᱡᱮ ᱟᱸᱠ ᱨᱚᱥᱚᱭ ᱟᱵᱟᱨ ᱨᱚᱰᱚᱡ ᱠᱟᱛ ᱛᱮᱫ ᱡᱩᱜᱽ ᱠᱷᱚᱱᱟᱜ ᱠᱚ ᱞᱟᱹᱭᱟ ᱟᱢᱟᱜ ᱛᱚᱜᱚᱡ ᱠᱟᱛᱮᱫ ᱡᱚᱢ ᱨᱮᱱᱟᱜ ᱜᱮ ᱚᱱᱟᱠ ᱤᱭᱟᱹ ᱰᱟᱴᱟ ᱨᱚᱢ ᱢᱟ ᱠᱮᱴᱮᱡᱚᱜᱼᱟ ᱟᱫᱚ ᱛᱤᱱᱟᱹᱜ ᱥᱟᱹᱨᱤ ᱛᱤᱱᱟᱹᱜ ᱱᱟᱥᱮ ᱚᱱᱟ ᱫᱚ ᱵᱟᱹᱧ ᱵᱟᱲᱟᱭᱟ
ᱦᱩᱸ
ᱠᱤᱱᱛᱩ ᱱᱚᱜᱼ ᱱᱟᱴᱟᱜ ᱡᱟᱦᱟᱸ ᱠᱤᱱᱛᱩ ᱟᱵᱚ ᱡᱮ ᱛᱚᱜᱚᱡ ᱠᱟᱛᱮᱫ ᱡᱚᱢ ᱨᱮᱫᱚ ᱚᱱᱮ ᱢᱮᱛᱟᱫ ᱢᱮᱭᱟ ᱰᱟᱴᱟ ᱯᱷᱟᱸᱠ ᱠᱷᱚᱱᱟᱜ ᱡᱟᱦᱟᱸ ᱩᱞᱤ ᱫᱟᱜ ᱳᱰᱩᱝᱚᱜᱼᱟ ᱚᱱᱟ ᱫᱚ ᱟᱵᱚ ᱦᱟᱸᱰᱮ ᱮᱥᱤᱰ ᱴᱷᱮᱱ ᱢᱮᱥᱟ ᱠᱟᱛᱮᱫ ᱚᱱᱟ ᱜᱚᱞᱟᱣ ᱨᱮ ᱟᱹᱰᱤ ᱥᱚᱦᱚᱡᱳᱜᱤᱛᱟ ᱡᱟᱦᱟᱸ ᱫᱚ ᱦᱩᱭᱩᱜ ᱠᱟᱱᱟ ᱪᱮᱫ ᱵᱚᱱ ᱢᱮᱛᱟᱜᱼᱟ ᱦᱚᱲ ᱛᱮᱫᱚ
ᱚᱱᱟ ᱢᱟᱱᱮ ᱯᱟᱪᱚᱱ ᱥᱮ ᱡᱟ ᱤᱭᱟᱹᱜ ᱠᱟᱱᱟ ᱟᱨᱠᱤ ᱦᱮᱪᱟᱣᱫᱟᱭ ᱟᱨᱠᱤ ᱦᱮᱸ
ᱚᱸᱰᱮ ᱩᱱᱤ ᱜᱚᱲᱚ ᱥᱚᱯᱚᱦᱚᱫ ᱮ ᱮᱢᱟᱭᱟ ᱴᱷᱤᱠ
ᱱᱚᱣᱟ ᱦᱚᱸ ᱟᱹᱰᱤ ᱡᱚᱛᱷᱟᱛ ᱠᱟᱛᱷᱟ ᱜᱮ ᱪᱮᱫᱟᱜ ᱥᱮ ᱱᱚᱣᱟ ᱤᱧ ᱫᱚ ᱦᱚᱭᱛᱚ ᱱᱚᱣᱟ ᱫᱚ ᱤᱭᱟᱹ ᱢᱮ ᱤᱧᱟᱹᱜ ᱩᱭᱦᱟᱹᱨ ᱛᱮ ᱢᱮᱱ ᱠᱮᱫᱟᱭ ᱡᱮ ᱱᱚᱜᱼᱚᱭ ᱡᱮ ᱫᱟᱜ ᱡᱟᱦᱟᱸ ᱚᱛᱤᱨᱤᱠᱛᱚ ᱧᱩ ᱦᱩᱭᱩᱜᱼᱟ ᱟᱨᱠᱤ ᱚᱱᱟ ᱦᱤᱥᱟᱹᱵ ᱛᱮ ᱛᱟᱨ ᱡᱟᱦᱟᱸ ᱡᱚᱢ ᱨᱮᱱᱟᱜ ᱛᱚᱜᱚᱡ ᱠᱟᱛᱮ ᱡᱟᱦᱟᱸ ᱥᱟᱫ ᱟᱨ ᱡᱟᱦᱟᱸ ᱧᱩ ᱠᱟᱛᱮᱜ ᱥᱟᱫ ᱚᱱᱟ ᱫᱚ ᱥᱚᱢ ᱟᱹᱰᱤᱜᱮ ᱵᱷᱮᱜᱟᱨ ᱜᱮᱭᱟ ᱪᱮᱫᱟᱜ ᱥᱮ ᱡᱟᱦᱟᱸᱱ ᱡᱤᱱᱤᱥ ᱡᱩᱫᱤ ᱛᱚᱜᱚᱡᱽ ᱨᱮᱱᱟᱜ ᱡᱤᱱᱤᱥ ᱚᱱᱟ ᱡᱩᱫᱤ ᱫᱟᱜ ᱛᱮ ᱤᱭᱟᱹ ᱠᱟᱛᱮᱫ ᱵᱚᱱ ᱧᱩᱭᱟ ᱢᱮᱥᱟ ᱠᱟᱛᱮ ᱡᱩᱫᱤ ᱥᱮ ᱚᱱᱟ ᱡᱩᱥ ᱞᱮᱠᱟ ᱤᱭᱟᱹ ᱠᱟᱛᱮ ᱵᱚᱱ ᱡᱚᱢᱟ ᱚᱱᱟ ᱫᱚ ᱠᱤᱱᱛᱩ ᱟᱥᱚᱞ ᱥᱟᱛ ᱫᱚ ᱵᱟᱵᱚᱱ ᱧᱟᱢᱟ ᱥᱮ ᱚᱱᱟ ᱨᱮᱱᱟᱜ ᱡᱟᱦᱟᱸ ᱫᱟᱲᱮ ᱚᱱᱟ ᱫᱚ ᱵᱟᱝ ᱧᱟᱢᱚᱜᱼᱟ ᱠᱤᱱᱛᱩ ᱢᱟᱛᱤᱭᱳ ᱦᱤᱥᱟᱹᱯ ᱱᱚᱣᱟ ᱢᱤᱫ ᱥᱮᱫ ᱛᱮ ᱡᱩᱫᱤᱢ ᱧᱮᱞᱟ ᱟᱨᱠᱤ ᱫᱟᱜ ᱛᱚ ᱦᱳᱭᱛᱚ ᱫᱚᱢᱮ ᱜᱮᱵᱚᱱ ᱧᱩᱭᱟ ᱚᱱᱟ ᱦᱤᱥᱟᱹᱯ ᱛᱮ ᱛᱮ ᱡᱩᱫᱤ ᱦᱟᱞᱠᱟ ᱦᱟᱞᱠᱟ ᱱᱚᱣ ᱨᱮ ᱡᱩᱫᱤ ᱚᱱᱟ ᱵᱚᱱ ᱢᱮᱥᱟᱜᱼᱟ ᱟᱨᱠᱤ ᱚᱱᱟ ᱢᱟᱱᱮ ᱦᱳᱭ ᱛᱚ ᱩᱱᱟᱹᱜ ᱵᱟᱝ ᱨᱮᱦᱚᱸ ᱟᱨᱠᱤ, ᱦᱳᱭ ᱛᱚ ᱢᱤᱫ ᱜᱤᱞᱟᱥ ᱛᱚ ᱠᱤᱪᱷᱩ ᱜᱟᱱ ᱦᱳᱭᱛᱚ ᱪᱟᱹᱨ ᱟᱱᱟ ᱵᱷᱟᱜ ᱟᱨᱠᱤ ᱡᱩᱫᱤ ᱚᱱᱟ ᱠᱚᱵᱚᱱ ᱢᱮᱥᱟᱜᱼᱟ ᱫᱟᱜ ᱨᱮ ᱟᱨᱠᱤ ᱱᱚᱣᱟᱧ ᱢᱚᱱᱮ ᱫᱟ ᱦᱳᱭ ᱛᱚ ᱫᱟᱜ ᱨᱮᱱᱟᱜ
ᱛᱩᱢ ᱞᱮᱠᱟᱛᱮ ᱱᱟᱥᱮᱱᱟᱜ ᱚᱱᱟ ᱦᱚᱸ ᱵᱚᱱ ᱧᱟᱢ ᱛᱚᱨᱟ-ᱟ ᱴᱷᱤᱠ
ᱦᱚᱸ ᱦᱚᱸ ᱚᱱᱮ ᱚᱱᱟ ᱟᱨᱠᱤ ᱢᱤᱫᱴᱟᱝ ᱜᱩᱱᱟᱹ ᱴᱷᱟᱭ ᱤᱭᱟᱹ ᱦᱮᱸ